ᱦᱮᱞᱳ!
ᱦᱮᱸ, ᱡᱚᱦᱟᱨ ᱜᱮ ᱾
ᱦᱮᱸ ᱡᱚᱦᱟᱨ ᱜᱮ, ᱟᱲᱟᱝ ᱠᱚ ᱱᱟᱯᱟᱭ ᱛᱮᱜᱮ ᱟᱸᱡᱚᱢᱚᱜ ᱠᱟᱱ ᱛᱤᱧᱟᱹ ᱤᱧᱟᱹᱜ ᱱᱤᱛᱚᱜ?
ᱦᱮᱸ, ᱤᱧᱟᱹᱜ ᱦᱚᱸ ᱟᱸᱡᱚᱢᱚᱜ ᱠᱟᱱᱟ?
ᱦᱮᱸ ᱟᱢᱟᱭ ᱦᱚᱸ ᱟᱹᱰᱤ ᱱᱟᱯᱟᱭ ᱜᱮ ᱱᱤᱛ ᱦᱟᱹᱵᱤᱡ ᱫᱚ ᱟᱸᱡᱚᱢᱚᱜ ᱠᱟᱱᱟ᱾
ᱟᱫᱚ ᱛᱟᱞᱟ ᱛᱟᱞᱟ ᱠᱚᱨᱮ ᱚᱠᱟ ᱨᱮᱪᱚ ᱚᱠᱟ ᱠᱚᱨᱮ ᱛᱤᱱ ᱡᱚᱠᱷᱚᱡ ᱪᱚ ᱱᱮᱴᱣᱟᱨᱠ ᱠᱚ ᱵᱟᱝ ᱥᱟᱵ ᱧᱟᱢᱟ ᱛᱚ ᱚᱱᱟ ᱠᱷᱟᱹᱛᱤᱨ ᱛᱮ ᱤᱧ ᱦᱚᱧ ᱠᱩᱞᱤ ᱠᱮᱫ ᱢᱮᱭᱟ᱾ ᱤᱧᱟᱹᱜ ᱟᱲᱟᱝ ᱟᱸᱡᱚᱢᱚᱜ ᱠᱟᱱᱟ ᱥᱮ ᱵᱟᱝ?
ᱦᱮᱸ, ᱚᱝᱠᱟ ᱠᱟᱱ ᱜᱮᱭᱟ ᱚᱠᱟ ᱚᱠᱟ ᱥᱚᱢᱚᱭ ᱚᱝᱠᱟ ᱵᱟᱭ ᱥᱟᱵ ᱠᱷᱟᱡ ᱛᱚ ᱰᱤᱥᱴᱟᱵ ᱦᱩᱭᱩᱜ ᱜᱮᱭᱟ ᱟᱨᱻ ᱱᱤ ᱛᱟᱨ ᱢᱟ ᱦᱟᱜ ᱡᱟᱹᱥᱛᱤ ᱢᱟ ᱚᱱᱟ ᱡᱤᱭᱳ ᱠᱚᱜᱮ ᱪᱟᱞᱟᱜ ᱠᱟᱱᱛᱮ ᱱᱤᱛᱚᱜ ᱫᱚ ᱚᱱᱟ ᱫᱤ ᱰᱤᱥᱴᱟᱵᱽ ᱫᱚ ᱵᱟᱹᱱᱩᱜᱼᱟ ᱯᱷᱟᱭᱤᱵ ᱡᱤ ᱪᱟᱞᱟᱜ ᱠᱟᱱᱛᱮ ᱟᱫᱚ ᱚᱱᱟᱛᱮ ᱾
ᱡᱤᱭᱳ! ᱦᱮᱸ ᱡᱤᱭᱳ ᱟᱹᱜᱩ ᱠᱟᱛᱮᱫ ᱢᱤᱫᱴᱟᱝ ᱥᱩᱵᱤᱫᱷᱟ ᱦᱩᱭ ᱟᱠᱟᱱᱟ᱾ ᱡᱟᱦᱟᱸ ᱫᱚ ᱞᱚᱜᱚᱱ ᱮᱸ ᱱᱮᱴᱣᱟᱨᱠ ᱠᱚᱭ ᱥᱟᱵ ᱮᱜᱼᱟ ᱾ ᱞᱟᱦᱟᱛᱮ ᱡᱟᱦᱟᱸᱭ ᱮᱴᱟᱜ ᱮᱴᱟᱜ ᱠᱳᱢᱯᱟᱱᱤ ᱛᱟᱦᱮᱸ ᱠᱟᱱᱟ ᱚᱱᱟ ᱠᱚᱫᱚ ᱩᱱᱟᱹᱜ ᱚᱱᱠᱟ ᱵᱟᱭ ᱥᱟᱵ ᱮᱫ ᱛᱟᱦᱮᱸᱫ ᱟᱨ ᱥᱟᱨᱵᱷᱤᱥ ᱦᱚᱸ ᱚᱱ ᱠᱟ ᱵᱟᱝ ᱟᱸᱻ ᱠᱚ ᱦᱟ ᱢᱟᱱᱮ ᱵᱟᱭ ᱮᱢ ᱫᱟᱲᱮ ᱦᱟᱠᱚ ᱠᱟᱱᱟ, ᱱᱮᱴᱣᱟᱨᱠ ᱟᱨ ᱴᱟᱣᱟᱨ ᱠᱷᱩᱱᱴᱤ ᱠᱚ ᱡᱟᱹᱥᱛᱤ ᱦᱚᱭᱛᱳ ᱵᱟᱹᱪᱩᱜ ᱟᱱᱟ ᱾ ᱟᱫᱚ ᱡᱤᱭᱳ ᱦᱮᱡ ᱠᱟᱛᱮᱫ ᱛᱮ ᱟᱹᱰᱤ ᱦᱚᱲᱟᱜ ᱟᱹᱰᱤ ᱜᱟᱱ ᱮᱸ ᱥᱩᱵᱤᱫᱷᱟ ᱦᱩᱭ ᱟᱠᱟᱱᱟ ᱤᱱᱴᱟᱨᱱᱮᱴ ᱨᱮᱭᱟᱜ ᱦᱚᱸ ᱟᱨ ᱠᱚᱞ ᱡᱟᱦᱟᱸ ᱯᱷᱨᱤ ᱦᱩᱭ ᱟᱠᱟᱱᱟ ᱾ ᱚᱱᱟ ᱦᱚᱛᱮᱜ ᱛᱮ ᱟᱹᱰᱤ ᱦᱚᱲᱟᱜ ᱩᱯᱠᱟᱹᱨ ᱦᱩᱭᱩᱜ ᱠᱟᱱᱟ ᱚᱱᱟ ᱡᱤᱭᱳ ᱾
ᱦᱩᱸᱻ ᱟᱹᱰᱤ ᱢᱚᱸᱡᱽ ᱟᱨ ᱱᱚᱣᱟ ᱦᱚᱸ ᱢᱮᱱᱠᱮᱜᱼᱟ ᱢᱤᱫᱴᱮᱜ ᱢᱚᱸᱡᱽ ᱞᱟᱹᱜᱤᱫ ᱠᱟᱱ ᱜᱮᱭᱟ᱾ ᱟᱨ ᱛᱤᱦᱤᱱ ᱫᱚ ᱦᱟᱸᱜ ᱞᱟᱝ ᱜᱟᱞᱢᱟᱨᱟᱣᱟ ᱡᱮ ᱟᱛᱳ ᱴᱚᱞᱟ ᱠᱚ ᱵᱟᱵᱚᱛ ᱛᱮᱜᱮ, ᱟᱛᱳ ᱴᱚᱞᱟ ᱥᱮ ᱪᱮᱫ ᱞᱮᱠᱟ, ᱟᱛᱳ ᱴᱚᱞᱟ ᱨᱮᱱ ᱠᱚ ᱛᱟᱦᱮᱱ ᱠᱟᱱᱟ ᱟᱨ ᱵᱟᱡᱟᱨ ᱫᱤᱥᱚᱢ ᱨᱮᱱ ᱪᱮᱫ ᱞᱮᱠᱟ ᱠᱚ ᱛᱟᱦᱮᱱ ᱠᱟᱱᱟ ᱾ ᱛᱚ ᱟᱯᱮ ᱫᱚ ᱟᱢ ᱫᱚ ᱱᱤᱛᱚᱜ ᱫᱚ ᱟᱛᱳ ᱴᱚᱞᱟ ᱨᱮᱜᱮ ᱢᱮᱱᱟᱢᱟ ᱥᱮ ᱵᱚᱞᱮ ᱵᱟᱡᱟᱨ ᱫᱤᱥᱚᱢ ᱠᱚᱨᱮ ᱦᱟᱸᱜ ᱢᱮᱱᱟᱢᱟ?
ᱟᱛᱳ ᱴᱚᱞᱟ ᱠᱚᱨᱮ ᱜᱮ ᱛᱟᱦᱮᱸ ᱦᱩᱭᱩᱜ ᱠᱟᱱᱟ ᱱᱤᱛ ᱫᱚ ᱾
ᱟᱪᱪᱷᱟ ᱾ ᱛᱚ ᱟᱛᱳ ᱴᱚᱞᱟ ᱠᱚᱨᱮ ᱫᱚ ᱢᱮᱱ ᱠᱮᱭᱟᱢ ᱟᱞᱮ ᱥᱮᱫ ᱡᱚᱠᱷᱚᱱᱮᱢ ᱟᱛᱳ ᱴᱚᱞᱟ ᱠᱚᱨᱮᱢ ᱠᱚᱭᱚᱜ ᱵᱟᱲᱟᱭᱟ ᱥᱮᱢ ᱧᱮᱞᱟ ᱛᱚ ᱟᱭᱢᱟ ᱰᱷᱮᱨ ᱠᱟᱹᱴᱤᱡ, ᱠᱟᱹᱴᱤᱡ ᱜᱤᱫᱽᱨᱟᱹ ᱢᱮᱱᱟᱜ ᱠᱚᱣᱟ ᱥᱮᱛᱟᱜ ᱫᱟᱹᱲ ᱞᱮᱱᱠᱷᱟᱱ ᱜᱟᱛᱮᱜ ᱠᱚ ᱫᱟᱹᱲ ᱵᱟᱲᱟᱭᱟ ᱦᱟᱱᱛᱮ ᱱᱟᱛᱮ ᱜᱟᱛᱮ ᱵᱟᱲᱟᱭ ᱟᱠᱚ ᱵᱟᱲᱟᱭ ᱟᱠᱚ ᱛᱚ ᱚᱱᱟ ᱦᱚᱸ ᱢᱮᱱ ᱢᱮᱱᱠᱷᱟᱱ ᱫᱚ ᱢᱚᱸᱡᱽ ᱜᱮᱭᱟ, ᱯᱚᱨ ᱱᱮᱛᱟᱨ ᱫᱚ ᱚᱱᱮᱢ ᱢᱮᱱᱟ ᱵᱚᱞᱮ ᱚᱞᱚᱜ ᱯᱟᱲᱦᱟᱜ ᱡᱚᱠᱷᱚᱱ ᱵᱟᱢ ᱥᱮᱬᱟᱭᱟ ᱛᱚ ᱚᱱᱟ ᱵᱚᱞᱮ ᱟᱵᱚ ᱫᱚ ᱥᱚᱢᱟᱡᱽ ᱨᱮᱵᱚᱱ ᱛᱟᱭᱱᱚᱢᱚᱜ ᱠᱟᱱᱟ ᱵᱟᱹᱭ ᱵᱟᱹᱭᱛᱮ, ᱛᱚ ᱟᱯᱮ ᱥᱮᱫ ᱨᱮᱱ ᱜᱤᱫᱽᱨᱟᱹ ᱠᱚ ᱪᱮᱫ ᱠᱚ ᱪᱤ ᱪᱤᱠᱟᱹᱭᱟ, ᱚᱱᱟ ᱠᱚ ᱥᱮᱛᱟᱜ ᱥᱮᱛᱟᱜ ᱚᱠᱛᱮ ᱨᱮ ᱥᱮ ᱥᱠᱩᱞ ᱠᱚ ᱪᱟᱞᱟᱜ ᱜᱮᱭᱟ ᱥᱮ ᱠᱷᱟᱹᱞᱤ ᱠᱚ ᱜᱟᱛᱮ ᱵᱟᱲᱟᱭᱟ ᱥᱮ ᱪᱮᱫ ᱞᱮᱠᱟ? ᱟᱞᱮᱥᱮᱫ ᱨᱮᱫᱚ ᱚᱱᱠᱟ ᱡᱚᱛᱚᱣᱟᱜ ᱠᱚ ᱪᱤᱠᱟᱹ ᱵᱟᱲᱟᱭ ᱜᱮᱭᱟ ᱾
ᱵᱟᱝ ᱜᱮ ᱱᱤᱛᱚᱝ ᱫᱚ ᱞᱟᱦᱟᱛᱮ ᱤᱧ ᱡᱚᱠᱷᱚᱱᱤᱧ ᱩᱭᱦᱟᱹᱨᱟ ᱠᱟᱹᱴᱤᱡ ᱛᱟᱦᱮᱸ ᱡᱚᱠᱷᱚᱡ ᱤᱧ ᱩᱭᱦᱟᱹᱨᱟ ᱡᱮ ᱥᱮᱛᱟᱜ ᱞᱮᱱᱠᱷᱟᱱ ᱜᱮ ᱠᱩᱞᱦᱤ ᱠᱚᱨᱮ ᱚ ᱞᱚᱠᱷᱷᱟ ᱜᱩᱴᱤ ᱥᱮ ᱠᱤ ᱫᱚᱢᱮ ᱮᱱᱮᱡ ᱢᱟᱱᱮ ᱜᱟᱛᱮᱜ ᱦᱩᱭᱩᱜ ᱠᱟᱱ ᱛᱟᱦᱮᱸᱫ, ᱟᱫᱚ ᱱᱤᱛᱚᱝ ᱫᱩᱧ ᱧᱮᱞᱮᱫᱼᱟ ᱟᱹᱰᱤ ᱜᱟᱱ ᱜᱮ ᱜᱤᱫᱽᱨᱟᱹ ᱚᱱᱟ ᱯᱟᱲᱦᱟᱜ ᱥᱮᱫ ᱠᱚ ᱚ ᱠᱩᱨᱩ ᱢᱩᱴᱩᱭᱮᱫᱼᱟ᱾ ᱟᱫᱚ ᱱᱮᱛᱟᱨ ᱫᱚ ᱥᱮᱛᱟᱜ ᱥᱠᱩᱞ ᱡᱟᱦᱟᱸ ᱪᱷᱚᱴᱟ ᱥᱮ ᱥᱟᱲᱮ ᱪᱷᱚᱴᱟ ᱵᱟᱝ ᱨᱮᱦᱚᱸ ᱥᱟᱛᱴᱟ ᱚᱱᱟ ᱮᱭᱟᱭ ᱴᱟᱲᱟᱝ ᱨᱮ ᱡᱟᱦᱟᱸ ᱜᱤᱫᱽᱨᱟᱹ ᱠᱚ ᱵᱷᱮᱡᱟ ᱠᱚᱣᱟ ᱾ ᱟᱫᱚ ᱚᱱᱟ ᱢᱟᱱᱮ ᱫᱤᱱᱟᱹᱢ ᱜᱮᱠᱚ ᱪᱟᱞᱟᱜ ᱠᱟᱱᱟ ᱟᱨ ᱚᱱᱟ ᱠᱚ ᱠᱩᱨᱩᱢᱩᱴᱩ ᱟᱠᱟᱜ-ᱟ ᱡᱮ ᱡᱟᱦᱟᱸ ᱠᱷᱟᱹᱛᱤᱨ ᱛᱮ ᱩᱱᱟᱹᱜ ᱮ ᱮᱱᱮᱡ ᱢᱟᱱᱮ ᱜᱟᱛᱮ ᱠᱚ ᱵᱟᱠᱚ ᱜᱟᱛᱮᱜ ᱠᱟᱱᱟ ᱜᱤᱫᱽᱨᱟᱹ ᱡᱟᱜᱮ ᱟᱹᱭᱩᱵ ᱵᱮᱲᱟ ᱠᱚ ᱜᱟᱛᱮᱜᱼᱟ ᱾
ᱦᱮᱸ ᱾ ᱦᱮᱸ ᱟᱞᱮ ᱥᱮᱫ ᱦᱚᱸ ᱚᱱᱠᱟ ᱠᱟᱱ ᱜᱮᱭᱟ᱾ ᱟᱨ ᱟᱞᱮ ᱥᱮᱫ ᱫᱚ ᱦᱟᱸᱜ ᱱᱮᱛᱟᱨ ᱫᱚ ᱵᱟᱹᱭ ᱵᱟᱹᱭᱛᱮ ᱚᱱᱟ ᱥᱠᱩᱞ ᱠᱚ ᱜᱤᱫᱽᱨᱟᱹ ᱠᱚ ᱪᱟᱞᱟᱜ ᱠᱟᱱ ᱜᱮᱭᱟ ᱟᱹᱰᱤ ᱡᱟᱹᱥᱛᱤ ᱜᱮ ᱾ ᱮᱱᱛᱮᱫ ᱤᱥᱠᱩᱞ ᱨᱮᱦᱚᱸ ᱱᱤᱛᱚᱜ ᱢᱟ ᱟᱹᱰᱤ ᱥᱩᱵᱤᱫᱷᱟ ᱢᱮᱱᱟᱜ ᱟᱠᱟᱫᱟ ᱦᱟᱱᱟ
ᱦᱮᱸ ᱚᱱᱟ ᱥᱩᱵᱤᱫᱷᱟ ᱫᱚ ᱢᱮᱱᱟᱜ ᱠᱟᱜ ᱜᱮᱭᱟ ᱾ ᱱᱮᱛᱟᱨ ᱜᱤᱫᱽᱨᱟᱹ ᱠᱚ ᱪᱟᱞᱟᱜ ᱟᱠᱚ ᱟᱨ ᱪᱟᱞᱟᱣ ᱠᱟᱛᱮᱜ ᱟᱹᱰᱤ ᱟᱭᱢᱟ ᱵᱟᱨᱮ ᱛᱮᱠᱚ ᱚᱞ ᱯᱟᱲᱦᱟᱣ ᱥᱟᱶᱛᱮ ᱠᱚᱢᱯᱤᱭᱩᱴᱟᱨ ᱠᱚᱨᱮᱱᱟᱜ ᱟᱹᱰᱤ ᱜᱟᱱ ᱡᱟᱱᱠᱟᱨᱤ ᱜᱮ ᱠᱚ ᱧᱟᱢᱮᱜᱼᱟ, ᱢᱟᱱᱮ ᱢᱟᱲᱟᱝ ᱜᱮ ᱜᱤᱫᱽᱨᱟᱹ ᱡᱚᱠᱷᱚᱡ ᱤᱧ, ᱤᱧ ᱫᱤᱥᱟᱹᱭ ᱛᱟᱦᱮᱸᱫ ᱚᱱᱠᱟ ᱫᱚ ᱵᱟᱝ ᱾ ᱧᱟᱢᱚᱜ ᱠᱟᱱ ᱛᱟᱦᱮᱸ, ᱢᱮᱱᱠᱷᱟᱱ ᱤᱥᱠᱩᱞ ᱠᱚᱨᱮ ᱦᱚᱸ ᱱᱤᱛᱚᱝ ᱫᱚ ᱟᱹᱰᱤ ᱜᱟᱱ ᱜᱮ ᱥᱩᱵᱤᱫᱷᱟ ᱠᱚ ᱮᱢ ᱠᱟᱜ ᱠᱚᱣᱟ ᱾ ᱦᱩᱰᱤᱧ ᱠᱟᱹᱴᱤᱡ ᱜᱤᱫᱽᱨᱟᱹ ᱠᱷᱚᱱ ᱜᱮ ᱢᱤᱼᱢᱤᱫ ᱴᱟᱝ ᱠᱚᱢᱯᱤᱭᱩᱴᱟᱨ ᱥᱮ ᱯᱩᱛᱷᱤ ᱠᱚᱨᱮᱱᱟᱜ ᱥᱮ ᱡᱚ, ᱵᱤᱞᱤ ᱥᱮ ᱫᱟᱨᱮ ᱡᱟᱦᱟᱸᱱᱟᱜ ᱯᱟᱨᱟᱵᱽ ᱯᱩᱱᱟᱹᱭ ᱠᱚᱨᱮᱱᱟᱜ ᱦᱚᱸ ᱵᱟᱹᱭ, ᱵᱟᱹᱭ ᱛᱮ ᱾ ᱚᱱᱟ ᱪᱤᱛᱟᱹᱨ ᱢᱟᱫᱫᱷᱚᱢ ᱛᱮ ᱠᱚ ᱞᱟᱹᱭ ᱟᱠᱚ ᱠᱟᱱᱟ ᱡᱮ ᱱᱚᱣᱟ ᱫᱚ ᱱᱚᱣᱟ ᱠᱚ ᱧᱩᱛᱩᱢᱟᱜᱼᱟ, ᱱᱚᱣᱟ ᱫᱚ ᱱᱚᱣᱟ ᱯᱟᱨᱟᱵᱽ ᱠᱟᱱᱟ ᱾ ᱥᱮ ᱱᱚᱣᱟ ᱡᱚ ᱠᱟᱱᱟ ᱥᱮ ᱱᱚᱣᱟ ᱱᱚᱝᱠᱟ ᱱᱟᱜ ᱫᱚ ᱪᱮᱫ ᱠᱚ ᱢᱮᱱᱟ ᱢᱟᱱᱮ ᱢᱟᱱᱮ ᱡᱟᱱᱣᱟᱨ ᱠᱚ ᱨᱮᱱᱟᱜ ᱥᱮ ᱚᱱᱮ ᱢᱟᱱᱮ ᱱᱟᱱᱟᱱ ᱨᱚᱠᱚᱢ ᱵᱷᱟᱵᱽ ᱛᱮ ᱪᱤᱛᱟᱹᱨ ᱛᱟᱞᱟ ᱛᱮ ᱠᱚ ᱞᱟᱹᱭ ᱟᱠᱚ ᱠᱟᱱᱟ ᱟᱹᱰᱤ ᱢᱚᱸᱡᱽ ᱱᱮᱛᱟᱨ ᱫᱚ ᱠᱚ ᱚᱞ ᱯᱟᱲᱦᱟᱣ ᱦᱩᱭᱩᱜ ᱠᱟᱱᱟ᱾ ᱟᱯᱮ ᱥᱮᱜ ᱫᱚ ᱟᱯᱮ ᱥᱮᱫ ᱨᱮ ᱤᱥᱠᱩᱞ ᱫᱚ ᱪᱮᱫ ᱞᱮᱠᱟ?
ᱟᱞᱮ ᱥᱮᱡ ᱦᱚᱸ ᱚᱱᱠᱟ ᱜᱮ ᱱᱮᱛᱟᱨ ᱫᱚ ᱟᱹᱰᱤ ᱡᱟᱹᱥᱛᱤ ᱚᱱᱟ ᱯᱷᱳᱴᱳ ᱠᱚ ᱠᱚ ᱞᱟᱜᱟᱣ ᱵᱟᱲ ᱠᱟᱜ-ᱟ ᱡᱮ ᱟᱢ ᱵᱟᱢ ᱵᱟᱲᱟᱭᱟ ᱡᱟᱦᱟᱸᱱᱟᱜ ᱯᱷᱳᱴᱳ ᱧᱮᱞ ᱛᱮᱦᱚᱢ ᱪᱮᱫᱟ ᱱᱚᱣᱟ ᱫᱚ ᱱᱚᱣᱟ ᱡᱤᱱᱤᱥ ᱠᱟᱱᱟ ᱢᱮᱱ ᱛᱮ᱾ ᱱᱚᱣᱟ ᱫᱚ ᱵᱟᱦᱟ ᱠᱟᱱᱟ ᱱᱩᱭ ᱫᱚᱭ ᱦᱟᱬᱩ ᱠᱟᱱᱟ ᱱᱩᱭ ᱫᱚᱭ ᱛᱟᱹᱨᱩᱵ ᱠᱟᱱᱟ, ᱛᱚ ᱜᱤᱫᱽᱨᱟᱹ ᱦᱚᱸ ᱟᱹᱰᱤ ᱢᱚᱸᱡᱽ ᱨᱟᱹᱥᱠᱟᱹ ᱜᱮ ᱵᱩᱡᱷᱟᱹᱜ-ᱟ ᱡᱚᱠᱷᱚᱱ ᱯᱷᱳᱴᱳ ᱠᱚᱢ ᱧᱮᱞᱟ ᱛᱚ ᱜᱤᱫᱽᱨᱟᱹ ᱡᱚᱠᱷᱚᱡ ᱦᱚᱸᱧ ᱫᱤᱥ ᱥᱟᱹᱭᱟ ᱟᱞᱮ ᱥᱚᱢᱚᱭ ᱛᱚ ᱟᱞᱮ ᱥᱩᱢᱚᱭ ᱦᱚᱸ ᱚᱱᱟ ᱪᱷᱟᱯᱟ ᱠᱚ ᱛᱟᱦᱮᱸ ᱵᱟᱲᱟᱣ ᱠᱟᱱ ᱜᱮᱭᱟ ᱤᱥᱠᱩᱞ ᱟᱲᱮ ᱨᱮ ᱠᱚ ᱞᱟᱜᱟᱣ ᱵᱟᱲᱟᱣ ᱟᱠᱟᱫ ᱛᱟᱦᱮᱸᱱᱟ, ᱛᱚ ᱟᱹᱰᱤ ᱢᱚᱸᱡᱽ ᱵᱩᱡᱷᱟᱹᱜ ᱠᱟᱱ ᱛᱟᱦᱮᱸᱱᱟ ᱟᱞᱮ ᱥᱚᱢᱚᱭ ᱫᱚ᱾ ᱟᱫᱚ ᱵᱟᱲᱟᱭ ᱠᱟᱱ ᱛᱟᱦᱮᱸᱱ ᱜᱮᱭᱟᱢ ᱟᱞᱮ ᱫᱚ ᱵᱚᱞᱮ ᱤᱱᱟᱹᱜ ᱫᱚ ᱵᱟᱞᱮ ᱯᱟᱲᱦᱟᱜ ᱠᱟᱱ ᱛᱟᱦᱮᱸᱱᱟ ᱥᱮ ᱢᱚᱱᱮ ᱚᱱᱠᱟ ᱵᱟᱝ ᱛᱟᱦᱮᱸ ᱠᱟᱱᱟ, ᱟᱫᱚ ᱚᱱᱟ ᱠᱚ ᱠᱷᱟᱱ ᱛᱮ ᱤᱱᱟᱹᱜ ᱚᱱᱠᱟ ᱵᱟᱝ ᱦᱩᱭ ᱞᱮᱱᱟ ᱡᱮ ᱟᱫᱚ ᱡᱚᱠᱷᱚᱱ ᱚᱱᱟ ᱯᱟᱲᱦᱟᱜ ᱥᱮᱱᱟᱜ ᱮᱢ ᱜᱟᱞᱢᱟᱨᱟᱣᱟ ᱛᱚ ᱟᱞᱮ ᱥᱮᱜ ᱨᱮᱱ ᱫᱚ ᱦᱟᱸᱜ ᱩᱱᱟᱹᱜ ᱠᱟᱡᱟᱠ ᱫᱚ ᱵᱟᱠᱚ ᱯᱟᱲᱦᱟᱜ ᱜᱮᱭᱟ ᱜᱤᱫᱽᱨᱟᱹ ᱠᱚ ᱪᱤᱠᱟ ᱛᱮ ᱵᱚᱞᱮ? ᱟᱨ ᱜᱤᱫᱽᱨᱟᱹ ᱫᱚ ᱦᱟᱸᱜ ᱱᱚᱣᱟ ᱤᱭᱟᱹ ᱛᱮ ᱵᱟᱠᱚ ᱯᱟᱲᱦᱟᱜ-ᱟ ᱡᱮ ᱩᱱᱤ ᱫᱚᱭ ᱢᱮᱱᱟ ᱦᱟᱹᱱᱤ ᱵᱟᱭ ᱯᱟᱲᱦᱟᱜ ᱠᱷᱟᱱ᱾ ᱦᱟᱱᱤ ᱴᱩᱭᱞᱟᱹ ᱵᱟᱭ ᱯᱟᱲᱦᱟᱜ ᱠᱟᱱ ᱥᱮ ᱦᱟᱱᱤ ᱢᱩᱱᱰᱨᱟᱹ ᱵᱟᱭ ᱯᱟᱲᱦᱟᱜ ᱠᱟᱱ ᱥᱮ ᱪᱮᱫ ᱠᱚᱪᱚ, ᱟᱫᱚ ᱦᱟᱹᱱᱤ ᱱᱟᱹᱭ ᱠᱩ ᱤᱭᱟᱹ ᱵᱟᱲᱟ ᱠᱚᱣᱟ᱾ ᱚᱱᱠᱟ ᱛᱮ ᱵᱟᱠᱚ ᱯᱟᱲᱦᱟᱜ-ᱟ, ᱟᱫᱚ ᱟᱯᱮ ᱥᱮᱫ ᱨᱮ ᱪᱮᱫ ᱠᱚ ᱪᱤᱠᱟᱹᱭᱟ ᱜᱤᱫᱽᱨᱟᱹ ᱠᱩ? ᱯᱟᱲᱦᱟᱜ ᱠᱚ ᱪᱟᱞᱟᱜ ᱜᱮᱭᱟ ᱥᱮ ᱵᱟᱠᱚ ᱪᱟᱞᱟᱜ-ᱟ?
ᱦᱮᱸ ᱟᱞᱮ ᱥᱮᱫ ᱫᱚ ᱚᱞ ᱯᱟᱲᱦᱟᱜ ᱫᱤᱠ ᱫᱤᱠᱮ ᱫᱚ ᱤᱱᱟᱹᱜ ᱫᱚ ᱴᱮᱱ ᱦᱟᱹᱨᱤᱡ ᱫᱚᱧ ᱧᱮᱞ ᱠᱟᱫ ᱠᱚᱣᱟ ᱜᱤᱫᱽᱨᱟᱹ ᱠᱚ ᱟᱹᱛᱩ ᱚᱲᱟᱜ ᱠᱚᱨᱮᱱ ᱜᱤᱫᱽᱨᱟᱹ ᱠᱚ ᱵᱮᱥ ᱵᱷᱟᱹᱜᱤ ᱜᱮ ᱠᱚ ᱯᱟᱲᱦᱟᱜ-ᱟ ᱟᱨ ᱵᱷᱟᱹᱜᱤ ᱜᱮ ᱚᱱᱟ ᱱᱚᱢᱵᱚᱨ ᱠᱚᱦᱚᱸ ᱠᱚ ᱟᱹᱜᱩᱭᱟ ᱢᱟᱱᱮ ᱡᱷᱟᱹᱱᱩ ᱜᱮᱭᱟ ᱠᱚ ᱚᱞ ᱯᱟᱲᱦᱟᱣ ᱥᱮᱫ ᱛᱮ ᱜᱮ᱾ ᱢᱮᱱᱠᱷᱟᱱ ᱤᱱᱟᱹ ᱴᱮᱱ ᱯᱚᱨᱮ ᱜᱮ ᱠᱟᱹᱴᱤᱡ ᱠᱟᱹᱴᱤᱡ ᱛᱮ ᱠᱚ ᱞᱤᱪᱟᱹᱲᱚᱜ ᱠᱟᱱᱟ ᱟ ᱚᱱᱟ ᱫᱚ ᱵᱟᱹᱧ ᱚᱱᱟ ᱨᱮᱭᱟᱜ ᱚᱡᱮ ᱵᱟᱹᱧ ᱵᱩᱡᱷᱟᱹᱣ ᱫᱟᱲᱮᱭᱟᱜ ᱠᱟᱱᱟ ᱡᱮ ᱪᱮᱫ ᱠᱟᱱᱟ ᱟᱥᱚᱞ ᱚᱡᱮ ᱴᱟᱜ ᱡᱮ ᱪᱮᱫᱟᱜ ᱚᱱᱟ ᱞᱟᱯᱷᱟᱝ ᱥᱮᱪᱮᱫ ᱥᱮᱫ ᱵᱟᱠᱚ ᱪᱟᱞᱟᱣ ᱫᱟᱲᱮᱭᱟᱜ ᱠᱟᱱᱟ ᱟᱫᱚ ᱟᱯᱮ ᱥᱮᱫ ᱫᱚ ᱪᱮᱫ ᱞᱮᱠᱟ ᱞᱟᱯᱷᱟᱝ ᱥᱮᱪᱮᱫ? ᱨᱮᱱ ᱫᱚ ᱜᱤᱫᱽᱨᱟᱹ ᱪᱮᱫ ᱞᱮᱠᱟ ᱠᱚ ᱚᱞ ᱯᱟᱲᱦᱟᱜ ᱠᱟᱱᱟ?
ᱦᱮᱸ ᱟᱞᱮ ᱥᱮᱡ ᱦᱚᱸ ᱚᱱᱠᱟ ᱠᱟᱱ ᱜᱮᱭᱟ ᱟᱨ ᱟᱹᱰᱤ ᱞᱟᱯᱷᱟᱝ ᱫᱚ ᱵᱟᱠᱚ ᱪᱟᱞᱟᱜ ᱠᱟᱱᱟ᱾ ᱮᱱᱛᱮ ᱚᱱᱟ ᱨᱮᱦᱚᱸ ᱪᱮᱫ ᱠᱚᱪᱚ ᱚᱱᱠᱟ ᱠᱟᱨᱚᱱ ᱢᱮᱱᱟᱜ ᱠᱟᱫᱟ ᱡᱮ ᱠᱚᱣᱟᱜ ᱫᱚ ᱚᱲᱟᱜ ᱨᱮᱭᱟᱜ ᱦᱚᱸ ᱯᱨᱚᱵᱞᱮᱢ ᱵᱚᱞᱮ ᱚᱲᱟᱜ ᱨᱮᱱ ᱜᱚᱜᱚ ᱵᱟᱵᱟ ᱵᱟᱹᱠᱤᱱ ᱠᱟᱹᱢᱤ ᱫᱟᱲᱮᱜ ᱠᱟᱱᱟ᱾ ᱛᱚ ᱠᱩᱲᱤ ᱜᱤᱫᱽᱨᱟᱹ ᱦᱚᱸ ᱱᱚᱣᱟ ᱠᱟ ᱠᱷᱟᱱ ᱛᱮᱜᱮ ᱠᱤ ᱛᱟᱭᱱᱚᱢᱚᱜ ᱠᱟᱱᱟ ᱥᱮ ᱵᱟᱠᱚ ᱪᱟᱞᱟᱣ ᱫᱟᱲᱮᱭᱟᱜ ᱠᱟᱱᱟ ᱡᱮ ᱚᱲᱟᱜ ᱨᱮ ᱠᱟᱹᱢᱤ ᱜᱚᱲᱚ ᱦᱩᱲᱩ ᱨᱚᱦᱚᱭ ᱦᱟᱱᱛᱮ ᱱᱟᱛᱮ, ᱦᱟᱱᱛᱮ ᱱᱟᱛᱮ ᱠᱟᱹᱢᱤ ᱛᱚ ᱚᱱᱟ ᱠᱟ ᱠᱷᱟᱱ ᱛᱮᱦᱚᱸ ᱢᱤᱫ ᱴᱮᱱ ᱢᱩᱥᱠᱤᱞᱟᱜ ᱦᱩᱭ ᱫᱟᱲᱮᱜ ᱟ ᱡᱮ ᱵᱟᱠᱚ ᱪᱟᱞᱟᱣ ᱫᱟᱲᱮᱜ ᱠᱟᱱᱟ᱾ ᱟᱨᱻ ᱮᱴᱟᱜ ᱟᱜ ᱡᱚᱠᱷᱚᱱᱮᱢ ᱧᱮᱟ ᱛᱚ ᱵᱟᱹᱠᱤ ᱫᱚ ᱠᱚᱲᱟ ᱜᱤᱫᱽᱨᱟᱹ ᱠᱚᱫᱚ ᱦᱟᱱᱛᱮ ᱱᱟᱛᱮ ᱠᱚ ᱫᱟᱹᱲ ᱵᱟᱲᱟᱭ ᱜᱮᱭᱟ ᱩᱱᱠᱩ ᱫᱚ ᱩᱱᱟᱹᱜ ᱵᱟᱠᱚ ᱯᱟᱲᱦᱟᱜ, ᱠᱟᱱ ᱚᱱᱟ ᱠᱚ ᱤᱭᱟᱹ ᱠᱟᱛᱮᱜ ᱡᱮ ᱩᱱᱠᱩ ᱫᱚ ᱱᱤᱭᱟᱹ ᱜᱮᱠᱚ ᱢᱮᱱᱟ ᱡᱮ, ᱮᱴᱟᱜ ᱮᱴᱟᱜ ᱩᱱᱠᱩ ᱫᱚ ᱢᱮᱱᱠᱮᱭᱟᱢ ᱟᱫᱚᱢ ᱠᱚᱫᱚ ᱚᱲᱟᱜ ᱨᱮᱭᱟᱜ ᱯᱨᱚᱵᱞᱮᱢ ᱜᱮ ᱠᱟᱛᱮᱜ ᱦᱚᱸ ᱵᱟᱠᱚ ᱠᱟᱹᱢᱤ ᱫᱟᱲᱮᱜ ᱠᱟᱱᱟ᱾ ᱪᱮᱫ ᱠᱚᱪᱚᱝ ᱚᱱᱠᱟ ᱜᱮᱛᱮ ᱯᱨᱚᱵᱞᱮᱢ ᱚᱲᱟᱜ ᱨᱮᱭᱟᱜ ᱫᱚ ᱦᱟᱱᱟ ᱱᱟᱣᱟ ᱛᱟᱦᱮᱸᱱ ᱜᱮᱭᱟ, ᱟᱫᱚ ᱟᱯᱮ ᱥᱮ ᱟᱛᱳᱨᱮ ᱨᱮᱱ ᱜᱤᱫᱽᱨᱟᱹ ᱠᱚ ᱪᱮᱫ ᱞᱮᱠᱟ ᱠᱚ ᱯᱟᱲᱦᱟᱜ ᱠᱟᱱᱟ ᱥᱮ ᱪᱮᱫ ᱠᱚ ᱪᱤᱠᱟᱹ ᱵᱟᱲᱟᱭᱫᱟ?
ᱵᱟ ᱟᱞᱮ ᱥᱮᱜ ᱦᱚᱸ ᱞᱟᱯᱷᱟᱝ ᱥᱮᱪᱮᱫ ᱥᱮᱫ ᱫᱚ ᱟᱹᱰᱤ ᱠᱚᱢ ᱜᱤᱫᱽᱨᱟᱹ ᱜᱮᱠᱚ ᱚᱞ ᱯᱟᱲᱦᱟᱜ ᱠᱟᱱᱟ, ᱟᱨ ᱪᱟᱹᱠᱨᱤ ᱵᱟᱹᱠᱨᱤ ᱦᱚᱸ ᱢᱟᱱᱮ ᱫᱚᱢᱮ ᱫᱚ ᱵᱟᱠᱚ ᱧᱟᱢ ᱠᱟᱜ-ᱟ, ᱢᱮᱱᱠᱷᱟᱱ ᱟᱹᱜ ᱠᱟᱹᱴᱤᱡ ᱠᱩᱨᱩᱢᱩᱴᱩᱣ ᱠᱟᱜ-ᱟ ᱠᱚ ᱜᱮᱭᱟ ᱠᱚ ᱱᱤᱭᱟᱹ ᱧᱮᱞᱮᱫ ᱠᱩᱣᱟᱹᱧ᱾ ᱢᱟᱱᱮ ᱟᱸ ᱚᱱᱮ ᱫᱩ ᱦᱟᱡᱟᱨ ᱟᱸ ᱮᱠᱩᱥ ᱵᱟᱭᱤᱥ ᱥᱮ ᱛᱮᱭᱤᱥ ᱚᱱᱟ ᱠᱚᱨᱮ ᱠᱷᱚᱱ ᱫᱚ ᱠᱟᱹᱴᱤᱡ ᱮ ᱵᱷᱟᱹᱜᱤ ᱜᱮ ᱠᱚ ᱨᱤᱡᱟᱞᱴ ᱦᱚᱸᱠᱚ ᱨᱤᱡᱟᱞᱴᱮᱜᱼᱟ᱾ ᱟᱨ ᱤᱭᱟᱹ ᱥᱚᱨᱠᱟᱨᱤ ᱠᱟᱹᱢᱤ ᱠᱚᱨᱮ ᱦᱚᱸ ᱠᱟᱹᱴᱤᱡ ᱡᱚᱯᱲᱟᱣ ᱢᱮᱱᱟᱜ ᱠᱚᱣᱟ᱾ ᱱᱚᱣᱟ ᱰᱚᱠᱴᱚᱨ ᱨᱮᱢ ᱞᱟᱹᱭ ᱥᱮ ᱚᱱᱟ ᱟᱨᱢᱤ ᱥᱮ ᱰᱤᱯᱷᱮᱱᱥ ᱠᱚᱨᱮᱢ ᱞᱟᱹᱭ ᱢᱚᱴᱟᱢᱩᱴᱤ ᱵᱷᱟᱹᱜᱤ ᱜᱮᱠᱚ ᱡᱷᱟᱹᱱᱩ ᱟᱠᱟᱱᱟ ᱚᱱᱟ ᱯᱟᱥᱴᱟ ᱥᱮᱫ ᱟᱨ ᱨᱳᱡᱽᱜᱟᱨ ᱡᱩᱫᱤ ᱵᱟᱭ ᱛᱟᱦᱮᱱ ᱠᱷᱟᱱ ᱠᱷᱟᱡ ᱚᱲᱟᱜ ᱟᱹᱥᱩᱞᱚᱜ ᱟᱢ ᱢᱟᱱᱮ ᱚᱲᱟᱜ ᱦᱚᱲ ᱪᱤᱠᱟᱹᱛᱮᱢ ᱟᱹᱥᱩᱞ ᱫᱟᱲᱮᱭ ᱟᱠᱚᱣᱟ ᱚᱱᱟ ᱨᱮᱭᱟᱜ ᱢᱟᱱᱮ ᱢᱤᱱᱤᱝ ᱢᱟᱱᱮ ᱢᱚᱛᱞᱚᱵᱽ ᱠᱚ ᱵᱩᱡᱷᱟᱹᱣ ᱫᱟᱲᱮᱭᱟᱜ ᱠᱟᱱᱟ᱾ ᱴᱟᱠᱟ ᱵᱟᱝᱠᱷᱟᱱ ᱫᱚ ᱪᱮᱫ ᱦᱚᱸ ᱵᱟᱝ ᱦᱩᱭᱩᱜᱼᱟ᱾ ᱵᱷᱟᱹᱜᱤ ᱯᱟᱨᱣᱟᱨᱤᱥ ᱵᱟᱝ ᱦᱩᱭᱩᱜᱼᱟ ᱚᱞ ᱯᱟᱲᱦᱟᱣ ᱦᱚᱸ ᱱᱤᱛᱚᱝ ᱡᱟᱦᱟᱸ ᱤᱥᱠᱩᱞ ᱠᱚᱨᱮ ᱟ ᱚᱱᱮ ᱯᱷᱤᱥ ᱠᱚ ᱡᱟᱦᱟᱸ ᱠᱟᱹᱣᱰᱤ ᱠᱚ ᱫᱚᱢᱮ ᱞᱟᱜᱟᱜ ᱠᱟᱱᱟ᱾ ᱠᱷᱟᱛᱟ ᱠᱚᱞᱚᱢ ᱠᱚ ᱡᱟᱦᱟᱸ ᱟ ᱯᱩᱭᱥᱟᱹ ᱞᱟᱜᱟᱜ ᱠᱟᱱᱟ᱾ ᱚᱱᱟ ᱠᱚᱨᱮᱱᱟᱜ ᱟᱹᱢ ᱢᱚᱦᱚᱛ ᱠᱚ ᱵᱩᱡᱷᱟᱹᱣ ᱟᱠᱟᱫᱼᱟ ᱚᱱᱟ ᱠᱷᱟᱹᱛᱤᱨ ᱛᱮ ᱠᱟᱹᱴᱤᱡ ᱠᱚ ᱚᱞ ᱯᱟᱲᱦᱟᱜ ᱠᱟᱱᱟ᱾ ᱟᱨ ᱥᱟᱶᱛᱮ ᱟᱹᱢ ᱢᱤᱫᱴᱮᱱ ᱜᱤᱫᱽᱨᱟᱹ ᱫᱚ ᱱᱚᱝᱠᱟ ᱦᱚᱸ ᱢᱮᱱᱟᱜ ᱠᱚᱣᱟ ᱡᱮ ᱵᱟᱦᱨᱮ ᱨᱮ ᱜᱤᱫᱽᱨᱟᱹ ᱠᱚ ᱚᱞ ᱯᱟᱲᱦᱟᱣ ᱠᱟᱛᱮᱜ ᱟᱹ ᱵᱷᱟᱹᱜᱤᱼᱵᱷᱟᱹᱜᱤ ᱮ ᱫᱷᱟᱯ ᱨᱮᱠᱚ ᱠᱟᱹᱡᱽ ᱠᱟᱹᱢᱤ ᱠᱟᱱᱟ᱾ ᱚᱱᱟ ᱫᱚ ᱟᱹᱰᱤ ᱢᱚᱸᱡᱽ ᱟᱨ ᱟᱯᱮ ᱥᱮᱫ ᱫᱚ?
ᱟᱹᱰᱤᱼᱟᱹᱰᱤ ᱯᱨᱚᱵᱞᱮᱢ ᱟᱨ ᱡᱚᱠᱷᱚᱱ ᱢᱤᱫᱴᱮᱱ ᱜᱷᱟᱨᱚᱸᱡᱽ ᱨᱮᱢ ᱵᱚᱞᱚᱜᱼᱟ ᱛᱚ ᱩᱱᱠᱩ ᱚᱲᱟᱜ ᱨᱮ ᱟᱹᱰᱤ ᱢᱟᱨᱟᱝ ᱯᱨᱚᱵᱞᱮᱢ ᱛᱟᱦᱮᱱ ᱛᱟᱠᱚᱣᱟ᱾ ᱪᱮᱫ ᱠᱷᱚᱱ ᱪᱮᱫ ᱪᱚᱝ ᱛᱚ ᱚᱱᱟ ᱨᱮᱭᱟᱝ ᱚᱱᱟ ᱠᱟᱠᱷᱟᱱ ᱛᱮᱦᱚᱸ ᱵᱟᱠᱚ ᱯᱟᱲᱦᱟᱣ ᱫᱟᱲᱮᱭᱟᱜ ᱠᱟᱱᱟ ᱦᱮᱸ ᱥᱮ ᱟᱨ ᱞᱟᱦᱟ ᱥᱮᱫ ᱵᱟᱠᱚ ᱨᱟᱠᱟᱵᱽ ᱫᱟᱲᱮᱭᱟᱜ ᱠᱟᱱᱟ ᱜᱤᱫᱽᱨᱟᱹ ᱠᱚ ᱟᱨ ᱤᱱᱟᱹ ᱵᱟᱫᱽ ᱨᱮᱢ ᱧᱮᱞ ᱞᱮᱠᱷᱟᱡ ᱫᱚ ᱠᱩᱲᱤ ᱜᱤᱫᱽᱨᱟᱹ ᱠᱚᱦᱚᱸ ᱛᱷᱚᱲᱟ ᱜᱟᱱ ᱞᱟᱹᱴᱩᱜ ᱠᱟᱱᱟ᱾ ᱟᱨ ᱡᱟᱶᱟᱭᱚᱜ ᱠᱟᱱᱟ ᱠᱚ ᱥᱮ ᱚᱵᱚᱨᱮᱱ ᱚᱲᱟᱜ ᱠᱚ ᱚᱲᱟᱜ ᱦᱚᱲ ᱦᱚᱸᱠᱚ ᱢᱮᱱᱛᱮ ᱫᱟ ᱞᱟᱹᱴᱩᱭᱮᱱᱟᱢ ᱟᱢ ᱫᱚ ᱡᱟᱶᱟᱭ ᱪᱮᱫ ᱪᱚᱝ ᱡᱟᱶᱟᱭ ᱠᱚᱠᱚ ᱧᱮᱞᱮᱫ ᱠᱚᱣᱟ ᱛᱚ ᱱᱚᱜᱼᱚᱭ ᱱᱚᱣᱟ ᱢᱤᱫᱴᱮᱱ ᱢᱩᱥᱠᱤᱞᱟᱜ ᱠᱟᱱᱟ ᱡᱮ ᱞᱟᱦᱟᱥᱮᱫ ᱵᱟᱠᱚ ᱨᱟᱠᱟᱵᱽ ᱫᱟᱲᱮᱜ ᱠᱟᱱᱟ᱾ ᱟᱨ ᱠᱚᱲᱟ ᱜᱤᱫᱽᱨᱟᱹ ᱠᱚᱢᱟ ᱦᱚᱸ ᱚᱱᱟ ᱠᱚᱠᱚ ᱪᱮᱠᱟᱭ ᱫᱟ ᱡᱮ ᱛᱷᱚᱲᱟ ᱜᱟᱱ ᱞᱟᱹᱴᱩ ᱧᱚᱜ ᱦᱟᱨᱟ ᱧᱟᱢ ᱱᱟᱭ ᱩᱱᱤ ᱦᱚᱸᱠᱚ ᱥᱮᱸᱫᱽᱨᱟ ᱠᱚᱣᱟ ᱠᱚ ᱪᱮᱠᱟ ᱠᱚᱣᱟ ᱠᱚ, ᱛᱚ ᱚᱱᱟ ᱦᱚᱸ ᱢᱤᱫᱴᱮᱱ ᱢᱮᱱ ᱠᱮᱭᱟᱢ ᱚᱱᱟ ᱠᱚᱢ ᱨᱮᱭᱟᱜ ᱥᱮᱢ ᱢᱮᱱ ᱠᱮᱭᱟ ᱚᱱᱟ ᱞᱟᱛᱟᱨᱚᱜ ᱨᱮᱭᱟᱜ ᱫᱚ ᱢᱤᱫᱴᱮᱱ ᱨᱤᱡᱟᱹᱱ ᱠᱟᱱ ᱜᱮᱭᱟ᱾
ᱦᱮᱸ ᱡᱟᱦᱟᱸᱭ ᱠᱚ ᱚ ᱵᱤᱨ ᱫᱷᱟᱨᱮ ᱠᱚᱨᱮ ᱥᱮ ᱵᱤᱨ ᱛᱟᱞᱟ ᱠᱚᱨᱮ ᱡᱟᱦᱟᱸᱭᱟᱜ ᱚᱲᱟᱜ ᱢᱮᱱᱟᱜᱼᱟ ᱩᱱᱠᱩ ᱫᱚ ᱚᱱᱠᱟ ᱜᱮᱠᱚ ᱪᱟᱞᱟᱜ ᱢᱮᱱᱠᱷᱟᱱ ᱟᱞᱮ ᱥᱮᱫ ᱫᱚ ᱩᱱᱟᱹᱜ ᱵᱤᱨ ᱫᱚ ᱵᱟᱝ ᱥᱩᱨᱟ ᱟ ᱚᱱᱟ ᱠᱷᱟᱹᱛᱤᱨ ᱛᱮ ᱩᱱᱟᱹᱜ ᱠᱚᱸᱜ ᱥᱮᱸᱫᱽᱨᱟ ᱥᱮ ᱡᱟᱦᱟᱸᱱᱟᱜ ᱠᱚ ᱟ ᱜᱩᱰᱩ ᱜᱚᱡ ᱠᱚ ᱚᱱᱠᱟ ᱫᱚ ᱵᱟᱠᱚ ᱪᱟᱞᱟᱜ ᱠᱟᱱᱟ᱾ ᱟᱨ ᱥᱮᱫᱟᱭ ᱤᱧᱤᱧ ᱧᱮᱞ ᱟᱠᱟᱫᱼᱟ ᱢᱟᱱᱮ ᱤᱧᱤᱧ ᱩᱭᱦᱟᱹᱨᱟ ᱡᱮ ᱡᱚᱠᱷᱚᱱ ᱟ ᱟᱹᱛᱩ ᱨᱤᱱᱤᱧ ᱧᱮᱞᱮᱫ ᱠᱚ ᱛᱟᱦᱮᱸᱫ ᱡᱚᱠᱷᱚᱱ ᱜᱮ ᱮ ᱦᱩᱲᱩ ᱠᱚ ᱤᱨ ᱦᱩᱭ ᱠᱟᱛᱮᱫ ᱮ ᱜᱚᱡ ᱥᱟᱢᱴᱟᱣ ᱜᱩᱪᱷᱟᱹᱣ ᱠᱟᱛᱮᱫ ᱚᱲᱟᱜ ᱠᱚ ᱟᱹᱜᱩᱭᱟ ᱤᱱᱟᱹ ᱯᱚᱨᱮ ᱠᱚᱲᱟ ᱜᱤᱫᱽᱨᱟᱹ ᱠᱚ ᱤᱥᱠᱩᱞ ᱪᱷᱩᱴᱤᱜ ᱠᱟᱛᱮᱫ ᱟᱨᱚ ᱜᱩᱰᱩ ᱞᱟ ᱠᱚ ᱪᱟᱞᱟᱜ ᱛᱟᱦᱮᱸᱫ ᱚᱱᱟ ᱟᱲᱮ ᱨᱮᱠᱚ ᱞᱟᱭᱮᱫ ᱛᱟᱦᱮᱸᱫ ᱢᱮᱱᱠᱷᱟᱱ ᱱᱮᱛᱟᱨ ᱫᱚ ᱟᱹᱰᱤ ᱠᱚᱢ ᱢᱟᱱᱮ ᱵᱟᱝ ᱵᱟᱨᱟᱵᱟᱨᱤ ᱚᱱᱟ ᱧᱮᱞᱚᱜ ᱠᱟᱱᱟ᱾ ᱟᱫᱚ ᱚᱱᱟ ᱠᱷᱟᱹᱛ ᱠᱷᱟᱹᱛᱤᱨ ᱛᱮ ᱚᱱᱟᱧ ᱵᱩᱡᱷᱟᱹᱣ ᱠᱮᱜᱼᱟ ᱡᱮ ᱦᱳᱭᱛᱚ ᱜᱤᱫᱽᱨᱟᱹ ᱠᱚ ᱚᱞ ᱯᱟᱲᱦᱟᱣ ᱥᱮᱫ ᱛᱮ ᱡᱟᱹᱥᱛᱤ ᱠᱚᱜ ᱪᱮᱥ ᱢᱟᱱᱮ ᱢᱚᱱᱮ ᱫᱤᱠ ᱛᱮᱜᱮ ᱫᱚᱢᱮ ᱠᱚ ᱚᱞ ᱯᱟᱲᱦᱟᱜ ᱠᱟᱱᱟ ᱚᱱᱟ ᱠᱷᱟᱹᱛᱤᱨ ᱛᱮ ᱦᱳᱭᱛᱚ ᱚᱱᱟ ᱠᱚᱫᱚ ᱠᱚᱢ ᱟᱠᱟᱱᱟ ᱟᱨ ᱟᱯᱮ ᱥᱮᱫ ᱫᱚ
ᱟᱞᱮ ᱥᱮᱫ ᱦᱚᱸ ᱚᱱᱠᱟ ᱠᱟᱱ ᱜᱮᱭᱟ, ᱟᱫᱚᱢ ᱟᱫᱚᱢ ᱜᱤᱫᱽᱨᱟᱹ ᱫᱚ ᱮᱠᱟᱞ ᱪᱟᱱᱥ ᱠᱚ ᱧᱟᱢ ᱮᱫᱟ, ᱟᱨ ᱵᱟᱠᱚ ᱟᱲᱟᱜ ᱜᱤᱰᱤ ᱠᱟᱜ ᱠᱟᱱᱟ᱾ ᱢᱮᱱ ᱠᱮᱭᱟ ᱯᱩᱨᱟᱹᱠᱚ ᱯᱟᱲᱦᱟᱜ ᱠᱟᱱᱟ ᱟᱨ ᱵᱚᱞᱮ ᱩᱱᱠᱩ ᱫᱩᱠᱩ ᱢᱮᱱ ᱠᱮᱫᱟ ᱵᱚᱞᱮ ᱱᱚᱣᱟ ᱜᱤ ᱢᱤᱫᱴᱮᱱ ᱤᱭᱟᱹ ᱠᱟᱱᱟ᱾ ᱡᱮ ᱱᱚᱣᱟ ᱟᱵᱚᱣᱟᱜ ᱚᱠᱟ ᱞᱟᱭᱤᱯᱷ ᱠᱟᱱᱟ ᱥᱮ ᱢᱮᱱ ᱠᱮ ᱱᱚᱣᱟ, ᱡᱤᱱᱫᱟᱹᱜᱤ ᱨᱮ ᱚᱱᱟ ᱵᱚᱫᱚᱞ ᱫᱟᱲᱮᱭᱟᱜᱼᱟ᱾ ᱟᱨ ᱱᱚᱝᱠᱟ ᱠᱟᱱ ᱜᱮᱭᱟ ᱟᱨ ᱡᱚᱠᱷᱚᱱ ᱟᱢ ᱢᱤᱫᱴᱮᱱ ᱮᱢ ᱢᱮᱱᱟᱢ ᱵᱚᱞᱮ ᱡᱟᱦᱟᱸᱭᱴᱟᱜ ᱮᱢ ᱴᱷᱟᱱ ᱴᱷᱤᱠ ᱠᱟᱜ ᱵᱚᱞ ᱱᱚᱣᱟ ᱪᱤᱠᱟᱭᱮᱭᱟ ᱛᱚ ᱟᱹᱰᱤ ᱡᱟᱹᱥᱛᱤ ᱜᱮ ᱡᱚᱠᱷᱚᱱ ᱡᱚᱨ ᱨᱮᱢ ᱞᱟᱜᱟᱣᱟ ᱛᱚ ᱚᱱᱟ ᱫᱚ ᱦᱟᱸᱜ ᱟᱞᱮ ᱵᱟᱹᱭ ᱵᱟᱹᱭᱛᱮ ᱚᱱᱟ ᱪᱤᱠᱟ ᱞᱟᱹᱜᱤᱫ ᱜᱮᱢ ᱠᱩᱨᱩᱢᱩᱴᱩᱭᱟ᱾ ᱟᱨᱮᱢ ᱪᱤᱠᱟᱭ ᱜᱮᱭᱟ᱾ ᱟᱨ ᱟᱞᱮ ᱥᱮᱫ ᱦᱚᱸ ᱱᱚᱜᱼᱚᱭ ᱱᱤᱛᱚᱜ ᱦᱩᱰᱩᱨ ᱮᱫᱟ, ᱦᱟᱸᱜ ᱟᱫᱚ ᱡᱮᱢᱚᱱ ᱱᱚᱱᱠᱟᱱᱟᱜ ᱡᱟᱦᱟᱱᱟᱜ ᱯᱨᱚᱵᱽᱞᱮᱢ ᱵᱟᱝ ᱦᱩᱭᱩᱜ ᱛᱟᱞᱟᱝ᱾ ᱟᱫᱚ ᱱᱮᱠᱟ ᱜᱮᱞᱟᱝ ᱜᱟᱞᱢᱟᱨᱟᱣ ᱞᱮᱠᱷᱟᱱ ᱱᱚᱸᱰᱮ ᱫᱚ ᱵᱟᱝ ᱴᱷᱤᱠ ᱠᱚᱜᱼᱟ?
ᱦᱮᱸ ᱱᱚᱣᱟ ᱦᱚᱸ ᱡᱮᱢᱚᱱ ᱴᱟᱣᱟᱨ ᱨᱮᱭᱟᱜ ᱛᱚ ᱱᱚᱣᱟ ᱫᱚ ᱴᱮᱠᱱᱳᱞᱚᱡᱤ ᱠᱟᱱᱟ᱾ ᱟᱫᱚ ᱚᱱᱟ ᱠᱷᱟᱹᱛᱤᱨ ᱛᱮ ᱥᱚᱢᱚᱥᱥᱟᱭᱟ ᱟᱫᱚ ᱱᱤᱝᱠᱟᱹ ᱜᱮ ᱜᱟᱞᱢᱟᱨᱟᱣ ᱠᱟᱛᱮᱫ ᱴᱷᱤᱠ ᱜᱮᱭᱟ ᱟᱨᱦᱚᱸ
ᱦᱮᱸ ᱟᱨᱦᱚᱸ ᱱᱚᱝᱠᱟ ᱜᱮ ᱜᱟᱞᱢᱟᱨᱟᱣ ᱞᱟᱹᱜᱤᱫ ᱦᱟᱸᱜ ᱟᱞᱮ ᱱᱟᱭᱟ ᱱᱟᱣᱟ ᱥᱟᱛᱟᱢ ᱠᱚᱨᱮ ᱜᱟᱞᱢᱟᱨᱟᱣ ᱦᱩᱭᱩᱜᱼᱟ᱾
ᱦᱮᱸ ᱦᱮᱸ ᱴᱷᱤᱠ ᱜᱮᱭᱟ ᱢᱟ ᱡᱚᱦᱟᱨ ᱜᱮ᱾
ᱦᱮᱸ,